ᱦᱮᱞᱳᱣ
ᱦᱮᱸ ᱡᱚᱦᱟᱨ ᱜᱮ ᱾
ᱦᱳᱭ ᱜᱚᱝᱠᱮ ᱡᱚᱦᱟᱨ ᱜᱮ, ᱥᱟᱶᱛᱮ ᱥᱟᱹᱜᱩᱱ ᱥᱮᱛᱟᱜ?
ᱦᱮᱸ ᱥᱟᱹᱜᱩᱱ ᱥᱮᱛᱟᱜ ᱛᱚᱵᱮ ᱦᱟᱸᱜ ᱪᱮᱫ ᱞᱮᱠᱟ ᱢᱮᱱᱟᱜ ᱵᱮᱱᱟ?
ᱜᱚᱝᱠᱮ ᱱᱟᱯᱟᱭ ᱫᱚ ᱱᱟᱯᱟᱭ ᱜᱮ ᱢᱮᱱᱟᱜ ᱟᱠᱟᱫ ᱞᱤᱧᱟ ᱟᱹᱞᱤᱧ ᱫᱚ᱾ ᱟᱫᱚ ᱢᱮᱱᱠᱷᱟᱱ ᱚᱲᱟᱜ ᱦᱚᱲ ᱢᱤᱫ ᱦᱚᱲ ᱢᱮᱱᱟᱭ ᱟᱠᱟᱫ ᱛᱟᱞᱮᱭᱟ᱾ ᱛᱚ ᱩᱱᱤ ᱠᱟᱹᱴᱤᱡ ᱨᱩᱣᱟᱹ ᱵᱟᱲᱟᱭᱮᱫᱮ ᱠᱟᱱ ᱨᱩᱣ ᱵᱟᱲᱟᱭᱮᱫᱮ ᱠᱟᱱᱟ ᱦᱮᱥᱮ ᱵᱟᱠᱤ ᱫᱚ ᱟᱨᱠᱤ ᱠᱷ ᱫᱚ ᱪᱟᱸᱜᱟ ᱜᱮᱭᱟᱞᱮ ᱡᱚᱛᱚ ᱜᱮ ᱱᱟᱯᱟᱭ ᱜᱮᱭᱟᱞᱮ᱾ ᱟᱨ ᱟᱯᱮ ᱚᱱᱛᱮ ᱟᱯᱮᱜᱮ ᱪᱮᱫ ᱞᱮᱠᱟ ᱦᱮᱱᱟᱜ ᱟᱠᱟᱫ ᱯᱮᱭᱟ?
ᱦᱮᱸ ᱟᱹᱞᱤᱧ ᱥᱮᱱ ᱫᱚ ᱦᱟᱸᱜ ᱡᱚᱛᱚ ᱜᱮ ᱮᱠᱷᱚᱱ ᱫᱚ ᱱᱟᱯᱟᱭ ᱜᱮ᱾ ᱟᱫᱚ ᱦᱟᱸᱜ ᱧᱮᱞ ᱵᱮᱱ, ᱨᱩᱣᱟᱹ ᱦᱟᱹᱥᱩ ᱫᱚ ᱛᱟᱦᱮᱱ ᱨᱩᱣᱟᱹ ᱦᱟᱹᱥᱩ ᱫᱚ ᱛᱟᱦᱮᱱ ᱜᱮᱭᱟ᱾ ᱦᱟᱸᱜ ᱱᱚᱝᱠᱟ ᱫᱚ
ᱦᱮᱸ ᱦᱮᱸ
ᱢᱟᱹᱱᱢᱤ ᱡᱤᱭᱚᱱ ᱢᱟ ᱨᱩᱣᱟᱹ ᱦᱟᱹᱥᱩ ᱠᱚᱢᱟ ᱢᱮᱱᱟᱜ ᱟᱠᱟᱫ ᱜᱮ ᱚᱱᱟ ᱪᱷᱟᱰᱟ ᱟᱨᱦᱚᱸ ᱟᱨᱦᱚᱸ ᱟᱡᱟᱨ ᱮᱴᱠᱮᱴᱚᱬᱮ ᱢᱟ ᱢᱮᱱᱟᱜ ᱟᱠᱟᱫ ᱦᱮᱸ ᱥᱮ ᱦᱩᱸ ᱟᱫᱚ ᱱᱤᱛᱚᱜ ᱫᱚ ᱜᱚᱝᱠᱮ ᱪᱮᱫ ᱠᱚ ᱪᱤᱠᱟ ᱵᱟᱲᱟ ᱦᱩᱭᱩᱜ ᱠᱟᱱᱟ ᱛᱚᱵᱮ?
ᱱᱤᱛᱚᱫᱚ ᱦᱟᱸᱜ ᱟᱹᱞᱤᱧ ᱫᱚ ᱥᱮᱛᱟᱜ ᱨᱮ ᱱᱤᱛᱚᱜ ᱯᱨᱮᱠᱴᱤᱥ ᱠᱷᱚᱡ ᱦᱮᱡ ᱦᱩᱭ ᱮᱱᱟ ᱵᱚᱞᱮ ᱚᱱᱟ ᱠᱷᱮᱞ ᱪᱟᱞᱟᱣ ᱦᱩᱭ ᱞᱮᱱᱟ,
ᱟᱪᱪᱷᱟ ᱟᱪᱪᱷᱟ ᱯᱮᱠᱴᱤᱥ ᱢᱮᱱᱫᱚ ᱜᱚᱝᱠᱮ ᱟᱹᱵᱮᱱ ᱫᱚ ᱯᱷᱩᱴᱵᱚᱞ ᱵᱮᱱ ᱠᱷᱮᱞᱟ ᱜᱮᱭᱟ?
ᱦᱮᱸ ᱦᱮᱸ ᱯᱷᱩᱴᱵᱚᱞ ᱯᱮᱠᱴᱤᱥ ᱜᱮ ᱪᱟᱞᱟ ᱦᱩᱭ ᱞᱮᱱᱟ ᱾
ᱟᱪᱪᱷᱟ ᱟᱪᱪᱷᱟ ᱟᱪᱪᱷᱟ ᱟᱹᱰᱤ ᱱᱟᱯᱟᱭ ᱛᱟᱦᱚᱞᱮ ᱾ ᱟᱨ ᱮᱢᱱᱤ ᱯᱨᱠᱴᱤᱥ ᱵᱚᱞᱛᱮ ᱢᱟᱱᱮ ᱠᱳᱱᱳ ᱠᱞᱟᱵᱽ ᱠᱚᱨᱮ ᱵᱮᱱ ᱠᱷᱮᱞ ᱜᱮᱭᱟ ᱥᱮ ᱮᱥᱮ ᱜᱮ ᱡᱟᱥᱴ ᱞᱟᱜᱤ ᱛᱮ
ᱦᱳᱭ ᱮᱠᱷᱚᱱ ᱫᱚ ᱦᱟᱸᱜ ᱠᱟᱹᱞᱟᱵ ᱨᱮᱜᱮ ᱠᱷᱮᱞ ᱦᱩᱭᱩᱜ ᱠᱟᱱᱟ ᱟᱫᱚ ᱮᱢᱱᱤ ᱱᱚᱝᱠᱟ ᱴᱚᱞᱟ ᱯᱟᱲᱟ ᱨᱮᱱ ᱠᱚ ᱥᱟᱵ ᱠᱷᱟᱱᱡ ᱫᱚ ᱩᱱᱠᱩ ᱥᱚᱸᱜᱮᱱ ᱦᱚᱸ ᱜᱟᱛᱮᱜ ᱦᱩᱭᱩᱜ ᱜᱮᱭᱟ᱾
ᱟᱪᱪᱷᱟ ᱟᱪᱪᱷᱟ, ᱦᱮᱸ᱾
ᱟᱫᱚ ᱛᱟᱦᱮᱱ ᱫᱚᱦᱟᱸᱜ ᱵᱟᱝ ᱱᱤᱛᱚᱜ ᱫᱚ ᱵᱟᱨᱦᱮ ᱨᱮᱜᱮ ᱛᱟᱦᱮᱱ ᱦᱩᱭᱩᱜ ᱠᱟᱱᱟ᱾
ᱟᱪᱪᱷᱟ ᱟᱪᱪᱷᱟ ᱢᱟᱱᱮ ᱠᱷᱮᱞ ᱞᱟᱹᱜᱤᱫ ᱛᱮᱜᱮ ᱦᱮᱸᱥᱮ
ᱦᱮᱸ ᱦᱮᱸ
ᱟᱪᱪᱷᱟ ᱟᱪᱪᱷᱟ
ᱟᱵᱮᱱ ᱚᱱᱛᱮ ᱵᱚᱞ ᱠᱚ ᱠᱷᱮᱞ ᱠᱚᱯᱮᱱ ᱟᱲᱟᱜ ᱵᱟᱲᱟᱭᱟ ᱥᱮᱯᱮ ᱪᱮᱤᱠᱟᱹᱭ ᱜᱮᱭᱟ ᱠᱷᱮᱞ ᱜᱮᱭᱟ ᱠᱚ ᱥᱮ ᱵᱟᱝ
ᱟᱸ ᱦᱮᱸ ᱢᱟᱱᱮ ᱪᱮᱫ ᱞᱮᱠᱟᱞᱤᱧ ᱞᱟᱹᱭᱵᱮᱱᱟ ᱢᱟᱱᱮ ᱟᱞᱮᱮᱥᱮᱫ ᱱᱚᱱᱛᱮ ᱠᱷᱮᱞ ᱫᱚᱠᱚ ᱠᱷᱮᱞ ᱜᱮᱭᱟ ᱦᱮᱸ ᱟᱫᱚ ᱢᱮᱱᱠᱷᱟᱱ ᱥᱮᱨᱚᱠᱚᱢ ᱫᱷᱟᱢᱟ ᱠᱷᱮᱞ ᱠᱚᱦᱚᱸ ᱦᱩᱭ ᱵᱟᱲᱟᱜ ᱜᱮᱭᱟ ᱟᱫᱚ ᱢᱮᱱ ᱠᱮᱣᱟ ᱞᱤᱧ ᱟᱞᱮ ᱟ ᱟᱛᱳ ᱯᱟᱲᱟ ᱨᱮᱱ ᱡᱟᱦᱟᱸᱭ ᱜᱤᱫᱽᱨᱟᱹ ᱠᱚ ᱢᱮᱱᱟᱜ ᱟᱠᱟᱫ ᱞᱮᱭᱟ ᱥᱮ ᱟᱞᱮ ᱠᱚ ᱡᱟᱦᱟᱸ ᱢᱮᱱᱟᱜ ᱟᱠᱟᱫ ᱞᱮᱭᱟ ᱟᱞᱮ ᱠᱚᱫᱚ- ᱥᱮᱨᱚᱠᱚᱢ ᱯᱮᱠᱴᱤᱥ ᱦᱚᱸ ᱵᱟᱪᱩᱜ ᱟᱠᱟᱫ ᱛᱟᱞᱮᱭᱟ ᱟᱨ ᱟᱞᱮ ᱡᱟᱦᱟᱸ ᱡᱟᱭᱜᱟ ᱨᱮ ᱢᱮᱱᱟᱜ ᱛᱟᱦᱞᱮ ᱥᱮ ᱨᱚᱠᱚᱡ ᱯᱮᱠᱴᱤᱥ ᱨᱮᱭᱟᱜ ᱮᱡ ᱦᱚᱸ ᱵᱟᱪᱩᱜ ᱟᱠᱟᱫᱟ ᱟᱫᱚ ᱱᱤᱡᱮ ᱴᱟᱸᱰᱤ ᱨᱮ ᱜᱮ ᱞᱮ ᱠᱷᱮᱞ ᱟᱞᱮ ᱟᱨ ᱮᱢᱱᱤ ᱴᱩᱠ ᱴᱟᱠ ᱢᱮᱪ ᱠᱚᱞᱮ ᱡᱷᱮᱞ ᱵᱟᱲᱟᱭᱟᱞᱮ
ᱦᱮᱸ ᱢᱟᱱᱮ ᱮᱢᱱᱤ ᱦᱮᱸ ᱢᱟᱱᱮ ᱠᱟᱹᱴᱤᱡ ᱠᱟᱹᱴᱤᱡ ᱴᱩᱨᱱᱟᱢᱮᱱᱴ
ᱴᱩᱨᱱᱟᱢᱮᱱᱴ ᱠᱚ ᱦᱮᱸ ᱟᱫᱚ ᱫᱷᱟᱢᱟ ᱠᱷᱮᱞ ᱠᱚ ᱦᱩᱭ ᱫᱚ ᱦᱩᱭᱩᱜ ᱜᱮᱭᱟ ᱟᱹᱰᱤ ᱟᱹᱰᱤ ᱡᱚᱢᱠᱟᱣ ᱛᱮᱜᱮ ᱟᱫᱚ ᱚᱱᱟ ᱠᱚ ᱧᱮᱞ ᱵᱟᱲᱟ ᱜᱮ ᱪᱟᱞᱟᱣ ᱵᱟᱲᱟ ᱦᱩᱭᱩᱜ-ᱟ ᱚᱱᱟ ᱥᱮᱨᱚᱠᱚᱢ ᱠᱚᱱᱳ ᱯᱟᱴᱤᱥᱤᱯᱮᱴ ᱫᱚ ᱚᱱᱟ ᱠᱚᱨᱮ ᱫᱚ ᱵᱟᱝ ᱦᱩᱭᱩᱜ ᱜᱮᱭᱟ
ᱵᱟᱝ ᱦᱩᱭᱩᱜ-ᱟ
ᱮ ᱪᱮᱫᱟᱜ ᱥᱮᱨᱚᱠᱚᱢ ᱵᱷᱟᱵᱛᱮ ᱯᱮᱠᱴᱤᱥ ᱡᱩᱫᱤ ᱵᱟᱝ
ᱯᱨᱮᱠᱴᱤᱥ ᱵᱟᱝ ᱛᱟᱦᱮᱱ ᱠᱷᱟᱱ ᱫᱚ ᱦᱮᱸ ᱚᱱᱟ ᱞᱟᱹᱴᱩ ᱠᱷᱮ ᱦᱮᱸ ᱞᱟᱹᱴᱩ ᱴᱩᱨᱱᱟᱢᱮᱱᱴ ᱠᱚᱨᱮ ᱯᱷᱮᱰᱚᱜ ᱦᱚᱸᱛᱚ ᱥᱮ ᱠᱷᱮᱞ ᱦᱚᱸᱛᱚ ᱢᱤᱫᱴᱮᱱ ᱫᱟᱲᱮ ᱥᱮ ᱯᱨᱮᱠᱴᱤᱥ ᱨᱮᱱᱟᱜ ᱵᱮᱯᱟᱨ
ᱵᱮᱯᱟᱨ ᱠᱟᱱᱟ ᱦᱮᱸ ᱦᱮᱸ ᱟᱨ ᱜᱚᱝᱠᱮ ᱚᱱᱛᱮ ᱟᱯᱮ ᱥᱮᱫ ᱫᱚ ᱠᱷᱮᱞ ᱠᱚᱫᱚ ᱚᱱᱠᱟ ᱞᱮᱠᱟ ᱦᱤᱡᱩᱜ ᱵᱟᱲᱟᱜ ᱜᱮᱛᱮ
ᱠᱷᱮᱞ ᱫᱚ ᱦᱟᱸᱜ ᱟᱞᱮ ᱱᱚᱛᱮ ᱫᱚ ᱦᱟᱸᱜ ᱧᱮᱞ ᱵᱮᱱ ᱠᱷᱮᱞ ᱫᱚ ᱱᱚᱝᱠᱟ ᱞᱟᱹᱴᱩ ᱠᱷᱮᱯ ᱠᱚᱦᱚᱸ ᱥᱮ ᱞᱟᱹᱴᱩ ᱱᱚᱝᱠᱟ ᱴᱩᱨᱱᱟᱢᱮᱱᱴ ᱠᱚᱦᱚᱸ ᱦᱩᱭᱩᱜ ᱜᱮᱭᱟ ᱠᱤᱱᱛᱩ ᱟᱹᱞᱤᱧ ᱫᱚ ᱦᱟᱸᱜ ᱱᱤᱛᱚᱜ ᱫᱚ ᱱᱚᱝᱠᱟᱱ ᱠᱷᱮᱯ ᱜᱟᱛᱮᱜ ᱠᱚ ᱫᱚ ᱦᱟᱸᱜ ᱵᱟᱹᱞᱤᱧ ᱪᱟᱞᱟᱜ ᱠᱟᱱᱟ ᱥᱮ ᱟᱫᱚ ᱱᱤᱛᱚᱜ ᱫᱚ ᱟᱹᱞᱤᱧ ᱫᱚ ᱮᱸ ᱱᱚᱝᱠᱟ ᱞᱤᱜᱽ ᱜᱟᱛᱮᱜ ᱨᱮᱜᱮ ᱦᱟᱸᱜ ᱢᱮᱱᱟᱜ ᱞᱤᱧᱟᱹ ᱱᱤᱛᱚᱜ ᱫᱚ
ᱟᱪᱪᱷᱟ ᱟᱪᱷᱟ
ᱦᱮᱸ ᱟᱫᱚ ᱱᱚᱜᱼᱚᱭ ᱦᱟᱸᱜ ᱴᱚᱞᱟ ᱯᱟᱲᱟᱨᱮᱱ ᱱᱚᱝᱠᱟ ᱢᱤᱫᱵᱟᱨ ᱫᱤᱱ ᱠᱚ ᱥᱟᱵᱟ ᱛᱚᱠᱷᱚᱱ ᱫᱚ ᱦᱟᱸᱜ ᱠᱚ ᱦᱚᱭ ᱜᱮ ᱟᱫᱚ ᱛᱠᱷᱟᱱ ᱛᱚᱠᱷᱚᱱ ᱜᱮ ᱱᱚᱝᱠᱟ ᱢᱤᱫ ᱵᱟᱨᱭᱟ ᱠᱷᱮᱯ ᱜᱟᱛᱮᱜ ᱠᱚᱫᱚ ᱫᱤᱱ ᱪᱟᱞᱟᱜ ᱦᱩᱭᱩᱜ ᱜᱮᱭᱟ
ᱟᱪᱪᱷᱟ ᱟᱪᱪᱷᱟ ᱟᱪᱪᱷᱟ ᱦᱮᱸ ᱦᱮᱸ
ᱛᱟᱦᱚᱞᱮ ᱮᱠᱷᱚᱱ ᱫᱚ ᱢᱟᱱᱮ ᱯᱩᱨᱟᱹ ᱢᱟᱱᱮ ᱯᱩᱨᱟᱹ ᱯᱷᱳᱠᱟᱥ ᱮᱠᱷᱚᱱ ᱫᱚ ᱯᱷᱩᱴᱵᱚᱞ ᱨᱮᱜᱮ ᱵᱟᱝ ᱚᱱᱟ ᱯᱷᱩᱴᱵᱚᱞ ᱱᱤᱭ ᱤᱫᱤ ᱠᱟᱛᱮ ᱜᱮ ᱞᱟᱦᱟ ᱨᱮᱭᱟᱜ ᱵᱤᱱ ᱪᱮᱥᱴᱟ ᱭᱮᱫᱟ ᱛᱚ
ᱪᱮᱥᱴᱟ ᱫᱚ ᱮᱠᱷᱚᱱ ᱫᱚ ᱚᱱᱟ ᱨᱮᱜᱮ ᱢᱮᱱᱟᱜ ᱟᱠᱟᱫᱟ ᱦᱟᱸᱜ ᱛᱚ᱾
ᱟᱪᱪᱷᱟ ᱟᱪᱪᱷᱟ ᱟᱹᱰᱤ ᱱᱟᱯᱟᱭ ᱛᱟᱦᱞᱮ
ᱚᱱᱛᱮ ᱛᱚᱵᱮ ᱥᱮᱨᱢᱟ ᱠᱚ ᱡᱟᱹᱲᱤ ᱟᱵᱮᱱ ᱠᱟᱱᱟ ᱥᱮ ᱵᱟᱝ
ᱦᱮᱸ ᱜᱚᱢᱠᱮ ᱡᱟᱲᱤ ᱠᱚᱫᱚᱭ ᱡᱟᱲᱤ ᱭᱮᱫ ᱠᱟᱱ ᱜᱮᱭᱟ ᱦᱩᱭᱱᱟ ᱥᱚᱯᱛᱟ ᱠᱷᱟᱱᱤᱠ ᱠᱷᱚᱱᱮ᱾ ᱡᱟᱲᱤ ᱭᱟᱜ ᱠᱟᱱᱟ ᱟᱫᱚ ᱵᱟᱨᱯᱮ ᱫᱤᱱ ᱫᱷᱚᱨᱮ ᱫᱚ ᱮᱠᱷᱚᱱ ᱫᱚ ᱥᱤᱛᱩᱝ ᱟᱜ ᱠᱟᱱ ᱜᱮᱭᱟ ᱟᱨᱦᱚᱸ ᱟᱫᱚ ᱮᱠᱷᱚᱱ ᱡᱟᱲᱤ ᱟᱠᱟᱫ ᱛᱮ ᱟᱫᱚ ᱪᱟᱥ ᱠᱚᱞᱮ ᱢᱟᱱᱮ ᱥᱤ ᱚᱪᱚ ᱟᱠᱟ ᱫᱟᱞᱮ ᱠᱷᱮᱛ ᱠᱚ ᱟᱨ ᱚᱱᱛᱮ ᱜᱟᱹᱪᱷᱤ ᱠᱚᱞᱮ ᱮᱨ ᱵᱟᱲᱟ ᱟᱠᱟ ᱫᱟᱞᱮ ᱟᱨ ᱮᱠᱷᱚᱱ ᱫᱚ ᱨᱚᱦᱚᱭ ᱠᱚᱫᱚ ᱵᱚᱱ ᱟᱹᱣᱨᱤᱭᱟᱜ-ᱟ ᱪᱮᱫᱟᱜ ᱥᱮ ᱱᱚᱱᱛᱮ ᱥᱮᱨᱚᱠᱚᱢ ᱜᱟᱪᱷᱩ ᱠᱚᱦᱚᱸ ᱵᱟᱝ ᱦᱟᱨᱟ ᱵᱟᱲᱟ ᱟᱠᱟᱱᱟ ᱛᱚ ᱟᱨ ᱛᱤᱱᱟᱹᱜ ᱢᱚᱡᱽ ᱛᱮ ᱵᱟᱝ ᱦᱟᱨᱟ ᱞᱮᱱᱠᱷᱟᱱ ᱪᱮᱠᱟ ᱛᱮᱞᱮ ᱨᱚᱦᱚᱭᱟ
ᱴᱷᱤᱠ
ᱟᱫᱚ ᱚᱱᱟ ᱛᱮᱜᱮ ᱛᱟᱺᱜᱤ ᱛᱟᱲᱟᱜ ᱞᱮ ᱢᱮᱱᱟᱜ ᱟᱠᱟᱫ ᱞᱮᱭᱟ ᱛᱤᱥ ᱠᱚ ᱜᱟᱪᱷᱤ ᱦᱳᱲᱳ ᱦᱚᱸ ᱦᱟᱨᱟᱜ ᱠᱟᱱ ᱛᱟᱞᱮᱭᱟ ᱦᱟᱸᱜ ᱛᱟᱨᱯᱚᱨ ᱫᱚ ᱛᱮᱦᱚᱸ ᱵᱟᱹᱭ ᱵᱟᱹᱭ ᱛᱮ ᱨᱚᱦᱚᱭ ᱠᱟᱹᱢᱤ ᱥᱮᱫ ᱞᱮ ᱯᱷᱮᱰᱚᱜᱼᱟ ᱦᱟᱸᱜ
ᱛᱚᱵᱮ ᱦᱟᱸᱜ ᱟᱵᱮᱱ ᱥᱮᱱ ᱫᱚ ᱵᱟᱨ ᱫᱷᱟᱣ ᱜᱮᱠᱚ ᱪᱟᱥ ᱜᱮᱭᱟ ᱥᱮ
ᱵᱟᱨ ᱫᱷᱟᱣ ᱫᱚ ᱦᱮᱸ ᱜᱚᱝᱠᱮ ᱵᱟᱨ ᱫᱷᱟᱱ ᱞᱮ ᱪᱟᱥᱟ ᱟᱞᱮ ᱥᱮᱱ ᱱᱚᱛᱮ ᱫᱚ ᱪᱮᱫᱟᱜ ᱥᱮ ᱟᱞᱮ ᱫᱚ ᱱᱚᱛᱮ ᱥᱮᱞᱚ ᱠᱚ ᱢᱮᱱᱟᱜ ᱟᱠᱟᱫᱟ ᱛᱚ ᱟᱨ ᱥᱟᱢᱢᱟᱨᱥᱟᱞ ᱠᱚ ᱟᱨ ᱚᱱᱟᱢᱤᱴᱮᱱ ᱚᱱᱟ ᱯᱟᱥᱮ ᱨᱮᱦᱚᱸ ᱢᱤᱫᱴᱮᱱ ᱠᱮᱱᱮᱞ ᱦᱮᱱᱟᱜ ᱟᱠᱟᱫᱟ ᱡᱟᱦᱟᱸ ᱠᱚ ᱫᱟᱜ ᱨᱮᱭᱟᱜ ᱥᱩᱵᱤᱫᱟ ᱫᱚ ᱮᱵᱮᱞᱮᱵᱮᱞ ᱛᱟᱦᱮᱱ ᱛᱟᱞᱮ ᱜᱮᱭᱟ ᱚᱱᱟ ᱠᱷᱟᱹᱛᱤᱨᱜᱮ ᱟᱞᱮ ᱱᱮᱥ ᱫᱚ ᱵᱟᱨ ᱫᱷᱟᱣ ᱜᱮᱞᱮ ᱪᱟᱥ ᱜᱮᱭᱟᱞᱮ
ᱩᱸᱦᱩ ᱟᱨ ᱤᱭᱟᱹ ᱟᱹᱞᱤᱧ ᱥᱮᱱ ᱫᱚ ᱦᱟᱸᱜ ᱢᱤᱫ ᱵᱟᱨ ᱜᱮᱠᱚ ᱪᱟᱥᱟ ᱟᱹᱞᱤᱧ ᱥᱮᱱ ᱫᱚ ᱱᱚᱠᱟ ᱢᱤᱫ ᱫᱷᱟᱣ ᱜᱮ ᱱᱚᱝᱠᱟ ᱢᱟᱱᱮ ᱮ ᱱᱚᱜᱼᱚᱭ ᱵᱚᱨᱥᱟ ᱨᱮᱜᱮ ᱛᱷᱚᱲᱟ ᱠᱮᱴᱮᱡ ᱧᱚᱜ ᱪᱟᱥ ᱦᱩᱭᱩᱜᱼᱟ ᱟᱨ ᱫᱷᱚᱨᱚᱱ ᱨᱮᱫᱚ ᱪᱟᱥ ᱫᱚ ᱦᱩᱭᱩᱜ ᱜᱮᱭᱟ ᱧᱮᱞ ᱵᱮᱱᱦᱟᱜ ᱟ ᱟᱫᱚ ᱡᱚᱛᱚ ᱦᱚᱲ ᱫᱚ ᱵᱟᱠᱚ ᱪᱟᱥ ᱧᱟᱢ ᱜᱮᱭᱟ ᱢᱟᱱᱮ ᱡᱟᱦᱟᱸᱭ ᱠᱚᱣᱟᱜ ᱫᱟᱜ ᱮ ᱧᱟᱢ ᱜᱮᱭᱟ ᱥᱮᱞᱚ ᱫᱟᱜ ᱛᱚ ᱦᱮᱸ ᱥᱮᱞᱚ ᱫᱚ ᱦᱟᱸᱜ ᱧᱮᱞ ᱵᱮᱱ ᱜᱚᱴᱟ ᱫᱚ ᱵᱟᱹᱱᱩᱜ ᱠᱟᱫᱟ ᱜᱚᱴᱟ ᱢᱟᱴᱷ ᱫᱚ ᱟᱫᱚ ᱡᱟᱦᱟᱸ ᱠᱚᱛᱮ ᱧᱟᱢ ᱛᱟᱠᱚᱣᱟ ᱛᱤᱱᱟᱹᱜ ᱠᱚᱛᱮ ᱩᱱᱠᱩ ᱠᱚᱠᱚ ᱦᱟᱸ ᱠᱚ ᱪᱟᱥᱟ
ᱦᱮᱸᱮᱸ ᱱᱚᱣᱟ ᱢᱟ ᱮᱠᱫᱚᱢ ᱴᱷᱤᱠ ᱠᱟᱛᱷᱟ ᱵᱮᱱ ᱞᱟᱹᱭ ᱠᱮᱫᱟ ᱟᱫᱚ ᱜᱚᱝᱠᱮ ᱟᱞᱮᱭᱟᱜ ᱫᱚ ᱚᱱᱟ ᱥᱮᱞᱚ ᱯᱟᱥᱮ ᱨᱮᱜᱮ ᱢᱮᱱᱟᱜ ᱟᱠᱟᱫ ᱛᱟᱞᱮ ᱫᱚ ᱥᱩᱨ ᱥᱩᱯᱩᱨᱜᱮ ᱛᱚ ᱚᱱᱟ ᱠᱷᱟᱹᱛᱤᱨ ᱛᱮ ᱟᱞᱮᱭᱟᱜ ᱫᱚ ᱠᱚᱱᱚ ᱮᱴᱠᱮᱴᱚᱬᱮ ᱫᱚ ᱵᱟᱝ ᱦᱩᱭᱩᱜ ᱛᱟᱞᱮ ᱜᱮᱭᱟ ᱟᱫᱚ ᱟᱭᱢᱟ ᱦᱚᱲ ᱜᱮ ᱢᱮᱱᱟᱜ ᱠᱚᱣᱟ ᱡᱟᱦᱟᱸᱭ ᱫᱚ ᱥᱟᱺᱜᱤᱧ ᱠᱚ ᱢᱮᱱᱟᱜ ᱠᱚᱣᱟ ᱦᱮᱸ ᱟᱫᱚ ᱩᱱᱠᱩ ᱫᱚ ᱦᱮᱸ ᱩᱱᱠᱩ ᱫᱚ ᱠᱤᱱᱛᱩ ᱚᱱᱟ ᱫᱟᱜ ᱠᱷᱟᱹᱛᱤᱨ ᱛᱮ ᱵᱟᱝ ᱠᱚ ᱪᱟᱥ ᱜᱮᱭᱟ ᱠᱚ ᱚᱱᱟ ᱫᱟᱜ ᱨᱮᱭᱟᱜ ᱟᱱᱟᱴ ᱠᱷᱟᱹᱛᱤᱨ ᱛᱮ
ᱟᱨ ᱟᱹᱞᱤᱧ ᱥᱮᱱ ᱫᱚ ᱦᱟᱸᱜ ᱱᱚᱛᱮ ᱠᱮᱱᱮᱞ ᱫᱚ ᱢᱮᱱᱟᱜ ᱜᱮᱭᱟ ᱦᱮᱸ
ᱦᱮᱸ
ᱟᱫᱚ ᱠᱮᱱᱮᱞ ᱫᱚ ᱟᱹᱞᱤᱧ ᱫᱚ ᱛᱷᱚᱲᱟ ᱞᱤᱧ ᱛᱟᱭᱚᱢ ᱜᱮᱭᱟ ᱢᱟᱱᱮ ᱟᱹᱞᱤᱧ ᱪᱮᱛᱟᱱ ᱨᱮᱱ ᱡᱟᱦᱟᱸ ᱟᱹᱛᱩ ᱠᱚ ᱢᱮᱱᱟᱜ ᱠᱚᱣᱟ ᱴᱚᱞᱟ ᱢᱮᱱᱟᱜ ᱟᱠᱟᱫᱟ ᱩᱱᱠᱩ ᱠᱚᱠᱚ ᱦᱟᱛᱟᱣ ᱞᱟᱦᱟᱭᱟ ᱛᱚᱵᱮ ᱟᱞᱮᱥᱮᱱ ᱫᱚ ᱦᱟᱸᱜ ᱫᱟᱜ ᱫᱚᱠᱚ ᱠᱩᱞᱟ
ᱟᱪᱪᱷᱟ ᱟᱪᱪᱷᱟ ᱦᱮᱸ ᱦᱮᱸ ᱟᱨ ᱜᱚᱝᱠᱮ ᱟᱯᱮᱥᱮᱫ ᱚᱱᱛᱮ ᱦᱚᱭ ᱦᱤᱸᱥᱤᱫ ᱫᱚ ᱪᱮᱫ ᱞᱮᱠᱟ ᱫᱟᱜ ᱵᱟᱲᱟ ᱟᱯᱮ ᱠᱟᱱᱟᱭ ᱥᱮ ᱵᱟᱝ
ᱦᱮᱸ ᱫᱟᱜ ᱫᱚ ᱫᱟᱜ ᱟᱞᱤᱧ ᱠᱟᱱ ᱜᱮᱭᱟ ᱠᱤᱱᱛᱩ ᱱᱚᱝᱠᱟ ᱫᱚ ᱦᱟᱸᱜ ᱢᱟᱱᱮ ᱵᱟᱭ ᱫᱟᱜ ᱮᱫᱟ ᱡᱮ ᱡᱟᱦᱟᱱᱟᱜ ᱢᱟᱴᱷ ᱨᱮ ᱢᱟᱱᱮ ᱠᱟᱹᱢᱤ ᱞᱟᱜᱟᱜ ᱞᱮᱠᱟ ᱫᱚ
ᱟᱪᱪᱷᱟ ᱟᱪᱪᱷᱟ ᱛᱟᱦᱚᱞᱮ ᱟᱫᱚ ᱟᱯᱮ ᱫᱚ ᱛᱟᱦᱮᱞᱮ ᱮᱠᱷᱚᱱᱳ ᱠᱷᱮᱛ ᱠᱟᱢᱤ ᱫᱚ ᱮᱠᱷᱚᱱᱚ ᱟᱹᱣᱨᱤ ᱯᱮ ᱮᱛᱚᱦᱚᱵ-ᱟ
ᱢᱟᱱᱮ ᱛᱷᱚᱲᱟ ᱛᱷᱚᱲᱟ ᱢᱤᱫ ᱫᱷᱟᱣ ᱠᱟᱛᱮᱜ ᱫᱚ ᱦᱟᱸᱜ ᱥᱤ ᱦᱩᱭ ᱠᱟᱱᱟ ᱟᱫᱚ ᱱᱤᱛ ᱫᱚ ᱦᱟᱸᱜ ᱢᱟᱱᱮ ᱯᱤᱸᱰᱷᱟᱹ ᱠᱚᱠᱚ ᱵᱟᱜᱟᱣ ᱫᱚᱦᱚ ᱠᱟᱜ ᱠᱟᱱᱟ ᱦᱮᱸ ᱴᱷᱤᱠ ᱴᱷᱟᱠ ᱨᱳᱜᱽ ᱦᱮᱸ ᱨᱟᱹᱯᱩᱫ ᱵᱟᱲᱟᱣ ᱠᱟᱱᱟ ᱚᱱᱟ ᱠᱚᱠᱚ ᱴᱷᱤᱠ ᱛᱩᱜ ᱮᱫᱟ
ᱟᱪᱪᱷᱟ ᱟᱪᱪᱷᱟ ᱦᱮᱸ ᱦᱮᱸ
ᱤᱧ ᱦᱚ ᱦᱟᱜ ᱮᱠᱷᱚᱱ ᱫᱚ ᱫᱮᱨᱤ ᱜᱮᱭᱟ ᱵᱚᱞᱮ ᱱᱚᱝᱠᱟ ᱨᱚᱦᱚᱭ ᱫᱚ ᱦᱟᱜ
ᱦᱚᱸ ᱦᱮᱸ ᱢᱟᱱᱮ ᱟᱞᱮᱥᱮᱫ ᱤᱱᱠᱟᱹ ᱜᱮ ᱢᱟᱱᱮ ᱠᱤᱪᱷᱩ ᱠᱤᱪᱷᱩ ᱫᱤᱱ ᱞᱟᱵᱷ ᱦᱩᱭᱩᱜ ᱜᱮᱭᱟ ᱛᱚ ᱚᱨᱫᱷᱮᱠ ᱫᱚ ᱦᱩᱭ ᱟᱠᱟᱱᱟ
ᱦᱮᱸ ᱧᱮᱞ ᱞᱮᱠᱷᱟᱱ ᱵᱮᱱ ᱠᱷᱩᱵ ᱠᱚᱢ ᱡᱟᱭᱜᱟ ᱨᱮ ᱦᱟᱸᱜ ᱦᱩᱲᱩ ᱨᱚᱦᱚᱭ ᱫᱚᱠᱚ ᱞᱟᱜᱟᱜ ᱠᱟᱱᱟ ᱦᱟᱜ
ᱦᱮᱸ ᱦᱮᱸ ᱦᱮᱸ ᱡᱟᱦᱟᱸᱭ ᱢᱟᱱᱮ ᱟᱹᱰᱤ ᱯᱟᱹᱦᱤᱞ ᱠᱷᱚᱱ ᱠᱚ ᱮᱛᱚᱦᱚᱵ ᱞᱮᱫ ᱠᱚᱣᱟ ᱡᱟᱦᱟᱸᱭ ᱵᱟᱝ ᱡᱟᱦᱟᱸᱭ ᱞᱟᱦᱟ ᱞᱟᱦᱟ ᱠᱚ ᱥᱩᱨᱩ ᱞᱮᱫᱟ ᱠᱚ ᱩᱱᱠᱩ ᱫᱚ ᱦᱚᱭᱛᱚ ᱮᱠᱷᱚᱱ ᱫᱚ ᱦᱟᱸᱜ ᱨᱚᱦᱚᱭ ᱠᱚ ᱮᱛᱚᱦᱚᱵ ᱛᱟᱠᱩᱣᱟ
ᱮᱠᱷᱚᱱᱳ ᱟᱣᱨᱤ ᱠᱚ ᱥᱟᱹᱨᱫᱤᱭᱟ ᱵᱚᱞᱮ ᱥᱟᱨᱫᱤ ᱫᱚ ᱵᱟᱝ
ᱵᱟᱝ ᱮᱠᱷᱚᱱᱚ ᱟᱣᱨᱤ
ᱟᱨ ᱜᱚᱝᱠᱮ ᱛᱟᱦᱚᱞᱮ ᱫᱚ ᱛᱚ ᱟᱯᱮ ᱫᱚ ᱚᱱᱛᱮ ᱥᱩᱫᱩ ᱦᱩᱲᱩ ᱜᱮᱯᱮ ᱪᱟᱥᱟ ᱥᱮ ᱚᱱᱟ ᱪᱷᱟᱰᱟ ᱠᱟᱛᱮᱮᱫ ᱦᱚᱸ
ᱢᱟᱱᱮ ᱟᱹᱞᱤᱧ ᱥᱮᱱ ᱫᱚ ᱦᱟᱸᱜ ᱱᱚᱛᱮ ᱫᱚ ᱥᱚᱵᱽᱡᱤ ᱵᱚᱞᱛᱮ ᱱᱚᱛᱮᱫᱚ ᱥᱩᱫᱩ ᱟᱹᱞᱩ ᱜᱮ ᱦᱟᱜ ᱪᱟᱥ ᱦᱩᱭᱩᱜᱼᱟ ᱟᱨ ᱱᱚ ᱚᱭ ᱱᱟ ᱤᱭᱟᱹ ᱜᱮ
ᱦᱩᱸ
ᱮ ᱦᱩᱲᱩᱩ ᱜᱮ ᱟᱨ ᱦᱮᱸ ᱟᱞᱩ ᱪᱟᱥ ᱦᱩᱭᱩᱜᱭᱟ ᱢᱟᱱᱮ ᱟᱞᱤᱧ ᱥᱮᱱ ᱫᱚᱦ ᱧᱮᱞ ᱵᱮᱱ ᱛᱷᱚᱲᱟ ᱛᱤᱞ ᱦᱟᱥᱟ ᱠᱟᱱᱟ ᱦᱟᱜ
ᱦᱮᱸ ᱦᱮᱸ
ᱜᱤᱛᱤᱞ ᱦᱟᱥᱟ ᱠᱟᱱᱟ ᱛᱚ ᱟᱫᱚ ᱚᱱᱟᱛᱮ ᱟᱹᱞᱩᱥᱠ ᱜᱮ ᱪᱟᱥ ᱦᱩᱭᱩᱜᱼᱟ
ᱟᱨ ᱚᱱᱟ ᱜᱤᱛᱤᱞ ᱱᱟᱥᱟ ᱛᱟᱦᱮ ᱟᱯᱮ ᱫᱚ ᱜᱚᱝᱠᱮ ᱵᱟᱫᱟᱢ ᱫᱚᱯᱮ ᱪᱟᱥ ᱟᱥᱮ ᱵᱟᱝ ᱛᱟᱦᱞᱮ
ᱦᱮᱸ ᱵᱟᱫᱟᱢ ᱠᱚ
ᱦᱮᱸ ᱦᱮᱸ ᱪᱮᱫᱟᱜ ᱥᱮ ᱟᱞᱮ ᱦᱚᱸᱞᱮ ᱪᱟᱥᱟᱛᱚ ᱟᱫᱚ ᱚᱱᱟ ᱠᱷᱟᱹᱛᱤᱨ ᱠᱟᱹᱴᱤᱡ ᱠᱩᱞᱤ ᱧᱚᱜ ᱠᱮᱫ ᱵᱮᱱᱟ ᱦᱩᱭᱩᱜ ᱛᱚ ᱦᱮᱸ ᱮᱠᱫᱚᱢ ᱮᱠᱫᱚᱢ ᱟᱞᱮ ᱦᱚᱸ ᱱᱚᱜᱼᱚᱭ ᱞᱟᱦᱟ ᱪᱟᱞᱟᱣᱮᱱ ᱛᱚᱱ ᱫᱚ ᱚᱱᱟ ᱟᱞᱩ ᱦᱚᱞᱮ ᱪᱟᱥ ᱞᱮᱫᱟ ᱵᱟᱫᱟᱢ ᱠᱚᱞᱮ ᱪᱟᱥ ᱞᱮᱫᱟ ᱛᱚ
ᱩᱸ
ᱟᱫᱚ ᱡᱮᱦᱮᱛᱩ ᱟᱵᱮᱱ ᱞᱟᱹᱭ ᱠᱮᱫᱟ ᱵᱮᱱ ᱟᱞᱩ ᱞᱮ ᱪᱟᱥᱼᱟ ᱚᱱᱟ ᱦᱟᱥᱟ ᱨᱮᱜᱮ ᱱᱤᱪᱚᱭ ᱵᱟᱫᱟᱢ ᱦᱚᱸᱞᱮ ᱪᱟᱥ ᱟᱞᱮ ᱫᱚ ᱛᱚ ᱚᱱᱟ ᱠᱷᱟᱹᱛᱤᱨ ᱛᱮ ᱟᱫᱚ ᱜᱚᱝᱠᱮ ᱠᱩᱞᱤ ᱡᱚᱜ ᱠᱮᱫ ᱢᱮᱱᱟ ᱡᱮ
ᱴᱷᱤᱠ ᱜᱮᱭᱟ ᱚᱱᱟ ᱫᱚ ᱦᱮᱸ ᱪᱟᱥ ᱦᱩᱭᱩᱜ ᱜᱮᱭᱟ ᱚᱱᱟ ᱫᱚ ᱟᱫᱚ ᱧᱮᱞ ᱵᱮᱱ ᱦᱟᱜ ᱵᱟᱫᱟᱢ ᱫᱚ ᱡᱚᱛᱚ ᱦᱚᱲ ᱫᱚ ᱞᱟᱜᱟᱣ ᱜᱮᱭᱟ ᱛᱚ ᱧᱮᱞ ᱵᱮᱱ ᱚᱠᱚᱭ ᱫᱚ ᱢᱮ ᱟᱠᱚ ᱚᱱᱟᱨᱮ ᱞᱟᱵᱷ ᱵᱟᱹᱱᱩᱜᱼᱟ ᱪᱷᱤ ᱚᱱᱠᱟ ᱛᱷᱚᱲᱟ ᱠᱷᱟᱴᱟᱹᱱᱤ ᱢᱮᱱᱟᱜᱼᱟ ᱚᱱᱠᱟ ᱢᱚᱱᱚ ᱵᱷᱟᱵ ᱠᱟᱛᱮᱛ ᱵᱟᱠᱚ ᱨᱚᱦᱚᱭ ᱜᱮᱭᱟ
ᱟᱨ ᱥᱟᱹᱨᱤ ᱫᱚ ᱥᱟᱹᱨᱤ ᱠᱟᱱ ᱜᱮᱭᱟ ᱵᱟᱫᱟᱢ ᱨᱮ ᱫᱚ ᱠᱟᱹᱴᱤᱡ ᱠᱷᱟᱴᱱᱤ ᱫᱚ ᱢᱮᱱᱟᱜ ᱫᱚ ᱢᱮᱱᱟᱜ ᱦᱮᱸ ᱥᱮ ᱟᱨ ᱥᱮᱨᱚᱢ ᱥᱤᱭᱳᱨ ᱦᱚᱸ ᱵᱟᱝ ᱧᱟᱢᱚᱜᱼᱟ ᱡᱮ ᱥᱤᱭᱳᱨ ᱡᱮ ᱞᱟᱵᱷ ᱦᱮᱸ ᱞᱟᱵᱷ ᱞᱚᱥᱠᱟᱱ ᱵᱮᱯᱟᱨ ᱢᱮᱱᱟᱜᱼᱟ ᱫᱚ
ᱟᱨ ᱧᱮᱞ ᱵᱮᱱ ᱦᱟᱜ ᱵᱟᱫᱟᱢ ᱛᱚᱦᱟᱜ ᱟᱨ ᱟᱞᱩ ᱞᱮᱠᱟᱱ ᱡᱤᱱᱤᱥ ᱫᱚ ᱵᱟᱝ ᱠᱟᱱᱟ ᱡᱮ ᱚᱲᱟᱜ ᱨᱮᱵᱱ ᱡᱚᱢᱟ ᱥᱮ ᱱᱚᱝᱠᱟ ᱩᱱᱟᱹᱜ ᱜᱟᱱ ᱫᱚ ᱦᱟᱜ ᱥᱚᱢᱵᱷᱚᱵᱽ ᱵᱟᱝ ᱠᱟᱱᱟ ᱥᱮ ᱦᱮᱸ
ᱵᱟᱝ ᱜᱟᱱᱚᱜᱼᱟ ᱦᱮᱸ ᱟᱨ ᱟᱞᱩ ᱠᱷᱟᱱ ᱫᱚ ᱚᱱᱟ ᱫᱚ ᱴᱷᱤᱠ ᱜᱮᱭᱟ ᱵᱟᱝ
ᱦᱮᱸ ᱟᱞᱩ ᱨᱮᱫᱚ ᱡᱟᱜᱮ ᱦᱮᱸ ᱚᱲᱟᱜ ᱨᱮ ᱡᱚᱢ ᱞᱮᱠᱟ ᱫᱚ ᱦᱩᱭᱩᱜᱼᱟ ᱦᱮᱸ ᱟᱭᱢᱟ ᱥᱮᱯ ᱛᱟᱦᱮᱱᱟ ᱟᱨᱠᱤ
ᱟᱨ ᱜᱚᱝᱠᱮ ᱛᱟᱦᱞᱮ ᱟᱯᱮ ᱥᱮᱫ ᱫᱚ ᱱᱮᱛᱟᱨ ᱢᱟᱱᱮ ᱯᱚᱨᱚᱵᱽ ᱯᱚᱨᱚᱵᱽ ᱯᱩᱱᱟᱹᱭ ᱠᱚᱫᱚ ᱚᱠᱟ ᱞᱮᱠᱟ ᱯᱮ ᱢᱟᱱᱟᱣ ᱫᱟᱯᱮ ᱱᱮᱛᱟᱨ ᱫᱚ ᱪᱮᱫᱟᱜ ᱥᱮ ᱮᱴᱟᱜ ᱮᱴᱟᱜ ᱴᱚᱴᱷᱟ ᱠᱚᱨᱮ ᱧᱮᱞᱚᱜ ᱠᱟᱱᱟ ᱡᱮ ᱮᱠᱷᱚᱱ ᱫᱚ ᱞᱟᱦᱟᱛᱮᱱ ᱠᱷᱚᱱ ᱫᱚ ᱵᱟᱝ ᱱᱮᱛᱟᱨ ᱫᱚ ᱟᱹᱰᱤ ᱠᱚ ᱟᱹᱨᱩ ᱯᱷᱮᱨᱚᱜ ᱠᱟᱱᱟ ᱢᱟᱱᱮ ᱞᱟᱦᱟ ᱛᱮᱱ ᱠᱷᱚᱱ ᱪᱮᱞᱮᱠᱟ ᱠᱚ ᱢᱟᱱᱟᱣ ᱮᱫ ᱛᱟᱦᱮᱱ ᱠᱚ ᱢᱮᱱᱠᱷᱟᱱ ᱱᱮᱛᱟᱨ ᱫᱚ ᱚᱱᱠᱟ ᱫᱚ ᱵᱟᱝ ᱜᱟᱛᱮᱜ ᱟᱱᱮ ᱜᱟᱛᱮ ᱠᱚ ᱯᱟᱞᱴᱟᱜ ᱠᱟᱱᱟ ᱠᱚ ᱡᱟᱦᱟᱸ ᱠᱚ ᱞᱟᱹᱭᱫᱟ ᱦᱮᱸ ᱥᱮ
ᱵᱟᱝ ᱵᱟᱝ ᱟᱹᱞᱤᱧ ᱥᱮᱱ ᱫᱚ ᱦᱟᱸᱜ ᱱᱚᱛᱮ ᱧᱮᱞ ᱞᱮᱠᱷᱟᱱ ᱫᱚ ᱟᱞᱤᱧ ᱥᱮᱱ ᱫᱚ ᱧᱮᱞ ᱞᱮᱠᱷᱟᱱ ᱫᱚ ᱮᱠᱷᱚᱱ ᱫᱚ ᱥᱮᱫᱟᱭ ᱞᱮᱠᱟ ᱜᱮᱠᱚ ᱯᱟᱞᱟᱣᱟ ᱢᱟᱱᱮ ᱢᱟᱱᱟᱣᱟ ᱠᱚ ᱟᱫᱚ ᱦᱩ ᱟᱫᱚ ᱠᱤᱪᱷᱩ ᱡᱟᱭᱜᱟᱨᱮ ᱱᱚᱜᱝᱠᱟ ᱧᱮᱞᱚᱜ ᱠᱟᱱᱟ ᱱᱚᱜ ᱚᱭ ᱦᱩᱞ ᱫᱤᱵᱚᱥ ᱦᱩᱭᱩᱜ ᱠᱟᱱᱟ ᱛᱚᱠᱷᱚᱱ ᱯᱨᱳᱜᱨᱟᱢ ᱠᱚᱠᱚ ᱫᱚᱦᱚᱭᱮᱫᱟ ᱚᱱᱩᱥᱴᱷᱟᱱ ᱠᱚᱠᱚ ᱫᱚᱦᱚᱭᱮᱫᱟ ᱵᱩᱡ ᱫᱟᱵᱮᱱ ᱜᱚᱴᱟ ᱱᱟᱭᱤᱴ ᱠᱚ ᱫᱚᱦᱚᱭᱮ ᱫᱟ ᱟᱫᱚ ᱱᱤᱭᱟᱹ ᱠᱚᱫᱚ ᱦᱟᱸᱜ ᱵᱟᱹᱲᱤᱡ ᱧᱮᱞᱚᱜ ᱠᱟᱱᱟ ᱱᱚᱝᱠᱟ ᱫᱚ ᱵᱟᱝ ᱩᱪᱤᱛ ᱫᱚ ᱵᱟᱝ ᱠᱟᱱ ᱛᱟᱵᱚᱱᱟ ᱫᱚ
ᱦᱮᱸ
ᱟᱨ ᱟᱵᱮᱱ ᱵᱮᱱ ᱧᱮᱞ ᱞᱮᱠᱷᱟᱱ ᱱᱤᱭᱟᱹ ᱯᱨᱜᱨᱟᱢ ᱠᱷᱟᱹᱛᱤᱨ ᱢᱚᱱᱮᱭ ᱫᱟᱞᱤᱧ ᱟᱹᱞᱤᱧ ᱫᱚ ᱦᱟᱸᱜ ᱛᱷᱚᱲᱟ ᱥᱮ ᱟᱵᱚᱣᱟᱜ ᱥᱚᱢᱟᱡᱽ ᱛᱷᱚᱲᱟ
ᱦᱮᱸ ᱵᱟ ᱵᱟ ᱱᱚᱶᱟ ᱫᱚ ᱥᱟᱨᱤ ᱠᱟᱛᱷᱟ ᱠᱟᱱ ᱜᱮᱭᱟ ᱟᱨ ᱯᱨᱳᱜᱨᱟᱢ ᱠᱚ ᱦᱩᱭᱩᱜ ᱠᱟᱱᱛᱮ ᱠᱷᱟᱹᱛᱤᱨ ᱛᱮᱜᱮ ᱟᱵᱚᱨᱮᱱ ᱢᱟᱱᱮ ᱟᱵᱚ ᱡᱟᱹᱛ ᱨᱮᱱ ᱢᱟᱱᱮ ᱠᱚᱲᱟ ᱦᱳᱠ ᱥᱮ ᱠᱩᱲᱤ ᱦᱳᱠ ᱠᱟᱹᱴᱤᱡ ᱠᱟᱹᱴᱤᱡ ᱠᱚ ᱦᱚᱸ ᱚᱱᱟ ᱚᱞᱚᱜ ᱯᱟᱲᱦᱟᱜ ᱵᱟᱹᱜᱤ ᱠᱟᱛᱮᱜ ᱚᱱᱟ ᱯᱟᱛᱟ ᱪᱷᱟᱛᱟ ᱧᱮᱞ ᱜᱮᱠᱚ ᱪᱟᱞᱟᱜ ᱠᱟᱱᱟ ᱠᱚ ᱡᱟᱦᱟᱸ ᱠᱷᱟᱹᱛᱤᱨ ᱛᱮ ᱩᱱᱠᱩᱣᱟᱜ ᱡᱤᱭᱚᱱ ᱨᱮ ᱢᱤᱫᱴᱟᱱ ᱵᱟᱹᱲᱤᱡ ᱚᱨᱥᱚᱝ ᱯᱟᱲᱟᱜ ᱠᱟᱱ ᱛᱟᱠᱚᱳᱣᱟ ᱦᱮᱸᱥᱮ ᱢᱟᱱᱮ ᱩᱱᱠᱩ ᱫᱚ ᱚᱞᱚᱜ ᱯᱟᱲᱦᱟᱜ ᱦᱟᱴ ᱠᱷᱚᱱ ᱫᱚᱠᱚ ᱵᱚᱧᱪᱤᱛᱚᱜ ᱠᱟᱱᱟ ᱠᱚ ᱟᱨ ᱦᱟᱱᱛᱮ ᱟᱠᱟᱨᱮ ᱨᱟᱹᱥᱠᱟᱹ ᱪᱤᱠᱟᱹ ᱥᱮᱫ ᱚᱸᱰᱮ ᱢᱚᱱ ᱠᱚ ᱞᱟᱜᱟᱣᱮᱫ ᱠᱟᱱ ᱛᱟᱠᱚ ᱛᱚ ᱛᱟᱦᱚᱞᱮ ᱩᱱᱠᱩ ᱦᱮᱸ
ᱟᱵᱮᱱ ᱵᱮᱱ ᱧᱮᱞ ᱞᱮᱠᱚ ᱠᱷᱟᱱ ᱡᱮ ᱱᱚᱝᱠᱟ ᱯᱨᱳᱜᱨᱟᱢ ᱠᱚᱨᱮ ᱟᱵᱮᱱ ᱟᱹᱞᱤᱧ ᱵᱚᱭᱮᱥ ᱜᱤᱫᱽᱨᱟᱹ ᱫᱚ ᱵᱟᱵᱮᱱ ᱧᱟᱢ ᱠᱚᱣᱟ ᱮᱠᱷᱚᱱ ᱮᱠᱷᱮᱱ ᱡᱩᱱᱤᱭᱟᱨ ᱜᱤᱫᱽᱨᱟᱹ ᱥᱮ ᱟᱹᱰᱤ ᱠᱟᱹᱴᱤᱡ
ᱴᱷᱤᱠ ᱴᱷᱤᱠ ᱢᱟᱱᱮ ᱩᱱᱠᱩᱣᱟᱜ ᱢᱟᱱᱮ ᱦᱮᱸ ᱞᱟᱹᱭᱵᱮᱱ ᱞᱟᱹᱭᱵᱮᱱ
ᱩᱱᱠᱩ ᱟᱠᱚᱣᱟᱜ ᱢᱟᱱᱮ ᱠᱚᱱᱚ ᱞᱟᱭᱤᱯᱷ ᱨᱮᱱᱟᱜ ᱠᱱᱚ ᱢᱟᱱᱮ ᱟᱠᱚᱣᱟᱜ ᱡᱤᱭᱚᱱ ᱨᱮ ᱨᱮᱱᱟᱜᱝ ᱠᱳᱱᱚ ᱪᱮᱫ ᱜᱮ ᱢᱟᱱᱮ ᱞᱟᱦᱟ ᱥᱮᱱᱟᱜ ᱩᱭᱦᱟᱹᱨ ᱤᱭᱟᱹ ᱫᱚ ᱵᱟᱹᱱᱩᱜ ᱛᱟᱠᱚᱣᱟ
ᱦᱮ ᱟᱭᱛ
ᱯᱩᱨᱟᱹ ᱯᱷᱳᱠᱟᱥ ᱵᱮᱱ ᱧᱮᱞ ᱞᱮᱠᱷᱟᱱ ᱮᱠᱵᱟᱨᱮ ᱯᱷᱟᱱᱥᱮᱱ ᱚᱱᱟ ᱤᱭᱟᱹ ᱨᱮᱜᱮ ᱠᱚ
ᱩᱱᱠᱩᱣᱟᱜ ᱢᱚᱱᱮ ᱫᱚ ᱮᱠᱷᱚᱱ ᱫᱚ ᱪᱮᱫ ᱡᱚᱢ ᱧᱩᱣᱟᱨ ᱨᱟᱹᱥᱠᱟᱹ ᱢᱟᱱᱮ ᱚᱠᱟᱨᱮ ᱨᱟᱹᱥᱠᱟᱹ ᱧᱟᱢᱚᱜ ᱠᱟᱱᱟ ᱱᱚᱣᱟ ᱴᱩᱠᱩ ᱪᱤᱱᱛᱟᱹ ᱵᱷᱟᱵᱱᱟᱭ ᱵᱟᱝᱢᱟ ᱡᱮ ᱱᱚᱣᱟ ᱤᱫᱤ ᱠᱟᱛᱮ ᱟᱞᱮ ᱵᱷᱚᱵᱤᱥᱚᱛ ᱨᱮ ᱪᱮᱫ ᱚᱨᱥᱚᱝ ᱯᱟᱲᱟᱜ᱾ ᱛᱟᱦᱚᱞᱮ ᱱᱚᱣᱟ ᱞᱮ ᱠᱚᱣᱟᱞᱮ ᱡᱮ ᱟᱞᱮᱭᱟᱜ ᱡᱤᱭᱚᱱ ᱨᱮᱥᱤ ᱵᱟᱹᱲᱤᱡ ᱦᱩᱭᱩᱜᱼᱟ ᱱᱚᱣᱟ ᱠᱚᱫᱚ ᱩᱱᱠᱩᱣᱟᱜ ᱪᱤᱱᱛᱟᱹ ᱵᱷᱟᱵᱽᱱᱟ ᱠᱚᱱᱟ ᱟᱣᱨᱤ ᱟᱹᱣᱨᱤᱭᱟᱜ ᱛᱟᱠᱚᱣᱟ
ᱟᱹᱣᱨᱤᱭᱮᱫ ᱛᱟᱠᱚ ᱦᱮᱸ
ᱱᱤᱝᱠᱟᱹ ᱠᱟᱛᱮᱫ ᱜᱮ ᱱᱩᱠᱩ ᱜᱤᱪᱟᱹᱠᱚ ᱦᱟᱨᱟᱜ ᱠᱟᱱᱟ ᱠᱚ ᱟᱫᱚ ᱤᱱᱟᱹ ᱯᱚᱨ ᱫᱚ ᱢᱟ ᱟᱫᱚ ᱵᱟᱛᱟ ᱦᱟᱛᱟ ᱠᱷᱚᱱ ᱜᱮ ᱵᱟᱹᱩ ᱠᱚ ᱟᱹᱜᱩᱭᱮᱫ ᱠᱚᱣᱟ ᱠᱚ
ᱵᱟᱹᱦᱩ ᱠᱚ ᱟᱹ ᱜᱩᱭᱮᱫ ᱠᱚᱣᱟ ᱠᱚ ᱦᱮᱸ ᱟᱨ ᱮᱢᱚᱱ ᱵᱮᱱ ᱧᱮᱞᱟ ᱵᱟᱝᱢᱟᱭ ᱠᱟᱹᱢᱤ ᱫᱟᱲᱮᱜ ᱵᱟᱝᱢᱟᱭ ᱡᱚᱢ ᱦᱚᱪᱚ ᱫᱟᱲᱮ ᱟᱠᱚᱣᱟ ᱥᱚᱝᱥᱟᱨᱮ ᱪᱟᱹᱞᱩ ᱫᱟᱲᱮᱭᱟᱜ ᱚᱱᱠᱟ ᱦᱩᱭᱩᱜ ᱠᱟᱱᱟ ᱟᱨ ᱥᱳᱥᱟᱞ ᱢᱤᱰᱤᱭᱟ ᱠᱚᱨᱮ ᱫᱚᱵᱮᱱ ᱧᱮᱞᱮᱫ ᱠᱟᱱ ᱜᱮᱭᱟ ᱛᱚ ᱮᱢᱚᱱ ᱵᱷᱟᱵᱮ ᱱᱩᱠᱩ ᱠᱚ ᱠᱚᱨᱟᱣ ᱮᱫᱟ ᱟᱨᱚ ᱪᱮᱫ ᱵᱮᱱ ᱢᱮᱱᱟ᱾
ᱦᱮᱸ ᱦᱮᱸ ᱱᱩᱠᱩ ᱢᱤᱫ ᱵᱟᱨ ᱦᱚᱲ ᱠᱟᱛᱤᱨ ᱛᱮ ᱡᱮ ᱟᱵᱚ ᱢᱤᱫᱴᱟᱝ ᱥᱟᱱᱛᱟᱲ ᱨᱮ ᱡᱟᱦᱟᱸ ᱪᱮᱫ ᱠᱚ ᱞᱟᱹᱭᱟ ᱪᱤᱱᱦᱟᱹ ᱡᱟᱸᱦᱟ ᱢᱮᱱᱟᱜ ᱛᱟᱵᱚᱱᱟ ᱦᱮᱸ ᱛᱚᱢᱟᱱᱮ ᱢᱤᱡᱴᱮᱱ ᱵᱟᱹᱲᱤᱡ ᱥᱮᱫ ᱠᱚ ᱧᱮᱞᱚᱜ ᱠᱟᱱᱟ ᱠᱚ ᱢᱟᱱᱮ ᱪᱷᱟᱹᱛᱤᱠ ᱠᱩᱭ ᱥᱮ ᱫᱤᱠᱩ ᱠᱩᱭ ᱟᱵᱚ ᱫᱚ ᱢᱟᱱᱮ ᱤᱪᱩ ᱢᱟᱱᱮ ᱱᱤᱪᱩᱭᱟ ᱪᱮᱫ ᱞᱮᱠᱟᱠᱚ ᱧᱮᱞᱮᱥ ᱵᱚᱱᱟ ᱠᱚ ᱦᱮᱸ᱾ ᱟᱨ ᱩᱱᱠᱩ ᱴᱷᱮᱱ ᱱᱚᱣᱟ ᱦᱚᱸ ᱵᱟᱝ ᱵᱚᱞᱚᱜ ᱠᱟᱱᱟ ᱡᱮ ᱵᱟᱝᱢᱟ ᱟᱞᱮ ᱞᱮ ᱠᱚᱭ ᱞᱮᱡ ᱥᱩᱢᱟᱛᱨᱚ ᱟᱞᱮ ᱫᱚ ᱵᱟᱝ ᱢᱟᱱᱮ ᱟᱞᱮ ᱢᱤᱫᱴᱮᱡ ᱥᱚᱢᱟᱡ ᱟᱞᱮ ᱡᱟᱹᱛ ᱪᱮᱛᱟᱱ ᱨᱮ ᱢᱤᱫᱴᱮᱱ ᱯᱨᱚᱵᱷᱟᱵᱽ ᱯᱟᱲᱟᱜ ᱠᱟᱱᱟ ᱦᱮᱸ ᱫᱚ ᱚᱠᱚᱭ ᱵᱩᱡᱷᱟᱹᱣ ᱠᱚᱣᱟ ᱩᱱᱠᱩ ᱦᱚ ᱦᱮᱸ ᱥᱮ
ᱦᱸ ᱟᱪᱪᱷᱟ ᱢᱟ ᱛᱟᱦᱚᱞᱮ ᱦᱟᱸᱜ ᱟᱹᱞᱤᱧ ᱦᱚᱞᱤᱧ ᱵᱮᱥᱛᱚᱜ ᱠᱟᱱᱟ ᱱᱤᱛᱚᱜ ᱫᱚ ᱦᱮᱸ ᱫᱚᱦᱚᱭ ᱡᱚᱦᱟᱨ ᱜᱮ ᱛᱟᱦᱞᱮ᱾